ᱦᱮᱞᱳ
ᱦᱮᱞᱳ
ᱦᱮᱸ ᱜᱚᱝᱠᱮ ᱱᱟᱯᱟᱭ ᱵᱟᱲᱟ ᱜᱮ᱾ ᱦᱮᱞᱳ ᱜᱚᱝᱠᱮ ᱨᱚᱲ ᱵᱮᱱ ᱟᱸᱡᱚᱢᱫᱟ ᱟᱹᱞᱤᱧᱟ᱾
ᱦᱳᱭ ᱜᱚᱝᱠᱮ ᱟᱸᱡᱚᱢᱚᱜ ᱠᱟᱱᱟ ᱱᱟᱯᱟᱭ ᱜᱮ᱾
ᱟᱫᱚ ᱜᱚᱝᱠᱮ ᱱᱟᱯᱟᱭ ᱵᱟᱲᱟ ᱜᱮ᱾
ᱦᱮᱸ ᱱᱟᱯᱟᱭ ᱜᱮ ᱟᱞᱮ ᱠᱚᱫᱚ, ᱟᱯᱮᱜᱮ?
ᱮᱣᱛᱚ ᱟᱞᱮ ᱦᱚᱸ ᱱᱟᱯᱟᱭ ᱵᱟᱲᱟ ᱜᱮ, ᱟᱨ ᱚᱲᱟᱜ ᱠᱚᱨᱮᱱ ᱦᱚᱲ?
ᱦᱚᱭ ᱡᱚᱛᱚ ᱦᱚᱲᱜᱮ ᱱᱟᱯᱟᱭ ᱜᱮ ᱢᱮᱱᱟᱜ ᱞᱮᱭᱟ ᱟᱞᱮ ᱠᱚᱫᱚ, ᱟᱯᱮ ᱠᱚᱜᱮ?
ᱦᱮ ᱡᱚᱛᱚ ᱦᱚᱲ ᱱᱟᱯᱟᱭ ᱵᱟᱲᱟ ᱜᱮᱭᱟ, ᱟᱨ ᱜᱚᱝᱠᱮ ᱫᱟᱠᱟ ᱫᱟᱜ ᱢᱟᱹᱰᱤ ᱠᱚ ᱦᱩᱭ ᱵᱟᱲᱟᱭᱮᱱᱟ?
ᱦᱮᱸ ᱫᱟᱠᱟ ᱫᱟᱜ ᱢᱟᱹᱰᱤ ᱠᱚᱫᱚ ᱦᱩᱭ ᱵᱟᱲᱟᱭᱮᱱᱟ ᱟᱞᱮ ᱠᱚᱫᱚ, ᱟᱯᱮ ᱠᱚᱜᱮ?
ᱮᱭᱛᱚ ᱟᱞᱮ ᱠᱚᱣᱟᱜ ᱦᱚᱸ ᱦᱩᱭ ᱵᱟᱲᱟᱭᱱᱟ᱾
ᱟᱪᱪᱷᱟ ᱪᱮᱫ ᱠᱚᱯᱮ ᱠᱟᱹᱢᱤ ᱵᱟᱲᱟᱭᱮᱫ ᱠᱟᱱᱟ ᱱᱮᱛᱟᱨ ᱫᱚ?
ᱦᱮ ᱜᱚᱝᱠᱮ ᱦᱚᱸᱜ ᱚᱭ ᱦᱩᱲᱩ ᱠᱚ ᱨᱚᱦᱚᱭ ᱜᱮ ᱟᱹᱣᱨᱤ ᱞᱮ ᱥᱟᱹᱨᱫᱤᱭᱟ ᱟᱨᱠᱤ ᱥᱟᱹᱨᱫᱤ ᱦᱩᱭᱩᱜᱼᱟ ᱠᱷᱮᱛ ᱠᱚ ᱥᱟᱯᱟᱭ ᱦᱩᱭᱩᱜ ᱠᱟᱱᱟ᱾ ᱟᱨ ᱟᱯᱮ ᱜᱚᱝᱠᱮ?
ᱦᱮᱸ ᱟᱞᱮ ᱠᱚᱦᱚᱸ ᱱᱚᱜᱼᱚᱭ ᱜᱟᱹᱪᱷᱤ ᱠᱚ ᱚᱯᱷᱚᱨ ᱦᱩᱭᱩᱜ ᱠᱟᱱᱟ᱾
ᱚ ᱱᱤᱛᱚᱜ ᱯᱮ ᱚᱯᱷᱚᱨᱟᱯᱮ ᱫᱟᱝ?
ᱦᱮᱸ ᱱᱚᱜᱼᱚᱭ ᱚᱯᱷᱚᱨ ᱵᱟᱞᱮ ᱵᱷᱟᱜᱟᱣ ᱟᱠᱟᱱᱟ᱾
ᱟᱪᱪᱷᱟ ᱜᱚᱝᱠᱮ ᱯᱟᱴᱟ ᱠᱚ ᱢᱮᱱᱟᱜ ᱜᱮᱭᱟ ᱟᱯᱮᱥᱮ, ᱯᱟᱴ ᱠᱚ?
ᱦᱮᱸ ᱯᱟᱴᱟ ᱠᱚ ᱢᱮᱱᱟᱜ ᱜᱮᱭᱟ᱾
ᱦᱮᱸ ᱟᱞᱮ ᱥᱮᱜ ᱦᱚ ᱜᱚᱢᱠᱮ ᱢᱮᱱᱟᱜ ᱜᱮᱭᱟ᱾ ᱟᱫᱚ ᱱᱤᱭᱟᱹ ᱵᱟᱨ ᱫᱚ ᱦᱚᱸᱜ ᱚᱭ ᱫᱟᱜ ᱠᱷᱟᱹᱛᱤᱨ ᱛᱮᱜᱮ ᱵᱟᱝ ᱦᱩᱭ ᱵᱟᱲᱟ ᱞᱮᱱᱟ᱾
ᱦᱮᱸ ᱟᱞᱮᱥᱮᱫ ᱦᱚᱸ ᱚᱱᱠᱟᱜᱮ ᱱᱤᱭᱟᱹ ᱵᱟᱨ ᱫᱚ ᱫᱟᱜ ᱡᱟᱹᱥᱛᱤ ᱧᱚᱜ ᱦᱩᱭᱱᱟᱛᱚ ᱚᱱᱟᱛᱮ, ᱠᱚᱢ ᱧᱚᱜ ᱱᱤᱭᱟᱹ ᱵᱟᱨ ᱫᱚ ᱪᱟᱥ ᱠᱮᱫᱟ᱾
ᱟᱪᱪᱷᱟ ᱜᱚᱝᱠᱮ ᱟᱯᱮᱥᱮᱫ ᱦᱩᱞ ᱢᱟᱦᱟ ᱠᱚ ᱢᱟᱦᱟ ᱤᱭᱟᱹ ᱵᱟᱲᱟᱭ ᱜᱮᱭᱟ ᱢᱟᱱᱟᱣ ᱵᱟᱲᱟᱭ ᱜᱮᱭᱟ?
ᱦᱮᱸ ᱟᱞᱮᱥᱮᱫ ᱦᱩᱞ ᱢᱟᱦᱟ ᱟᱹᱰᱤ ᱱᱟᱯᱟᱭ ᱛᱮᱜᱮ ᱦᱩᱭᱩᱜ ᱠᱟᱱᱟ᱾ ᱟᱞᱮ ᱦᱚᱞᱮ ᱢᱟᱱᱟᱣᱮᱫ ᱜᱮᱭᱟ, ᱟᱨ ᱟᱯᱮᱥᱮᱫ?
ᱜᱚᱝᱠᱮ ᱦᱚᱸᱜᱼᱚᱭ ᱟᱞᱮᱥᱮᱫ ᱦᱩᱭᱩᱜ ᱠᱟᱱᱟ, ᱟᱫᱚ ᱟᱯᱮ ᱥᱮᱫ ᱫᱚ ᱪᱮᱫᱠᱟ ᱢᱟᱱᱮ ᱞᱟᱹᱴᱩ ᱢᱟᱪᱷᱟ ᱧᱚᱜ ᱥᱮ ᱮᱱᱠᱟᱱ ᱟᱨᱠᱤ ᱠᱟᱹᱴᱤᱡ ᱢᱟᱹᱴᱤ?
ᱦᱮᱸ ᱟᱞᱮᱥᱮᱫ ᱫᱚ ᱞᱟᱹᱴᱩ ᱢᱟᱪᱷᱟ ᱛᱮᱜᱮ ᱦᱩᱭᱩᱜ ᱠᱟᱱᱟ᱾ ᱱᱤᱭᱟᱹ ᱵᱟᱨ, ᱟᱹᱰᱤ ᱱᱟᱯᱟᱭᱛᱮ ᱥᱟᱯᱲᱟᱣ ᱠᱟᱱᱟ ᱱᱟᱦᱟᱸᱜ᱾
ᱟᱫᱚ ᱜᱚᱝᱠᱮ ᱡᱟᱦᱟᱸᱭ ᱟᱞᱮ ᱥᱮᱫ ᱦᱚᱸ ᱦᱚᱜᱼᱚᱭ ᱥᱟᱯᱲᱟᱣ ᱫᱚ ᱥᱟᱯᱲᱟᱣ ᱠᱟᱱ ᱜᱮᱭᱟ, ᱢᱚᱱᱮ ᱚᱝᱠᱟ ᱟᱯᱮᱥᱮᱫ ᱫᱚ ᱵᱟᱨᱦᱮ ᱠᱚᱨᱮᱱ ᱦᱚᱲ ᱡᱩᱫᱤ ᱠᱚ ᱥᱚᱦᱚᱨ ᱥᱮᱴᱮᱨ ᱠᱚ ᱛᱟᱦᱮᱱ ᱠᱷᱟᱱ ᱩᱱᱠᱩ ᱞᱟᱹᱜᱤᱫ ᱠᱚᱱᱚ ᱡᱚᱢ ᱧᱩ ᱵᱮᱵᱚᱥᱛᱟ ᱯᱮ ᱫᱚᱦᱚ ᱟᱠᱟᱫᱟ?
ᱦᱮᱸ ᱜᱚᱢᱠᱮ ᱵᱟᱝ ᱵᱩᱡᱷᱟᱹᱜ ᱠᱟᱱ ᱛᱟᱵᱤᱱᱟ᱾
ᱦᱚᱭ ᱱᱮᱥ ᱦᱟᱸᱜ ᱟᱹᱰᱤ ᱥᱟᱺᱜᱤᱧ ᱠᱚᱨᱮᱱ ᱫᱚ ᱵᱟᱹᱱᱩᱜ ᱠᱚᱣᱟ ᱱᱮᱣᱛᱟ ᱯᱮᱲᱟ ᱠᱚ ᱦᱚᱸ᱾
ᱟᱪᱪᱷᱟ ᱚᱱᱟ ᱥᱩᱨ ᱥᱩᱯᱩ ᱯᱩᱨ ᱠᱚᱨᱮᱱ ᱜᱮ ᱟᱨᱠᱤ, ᱟᱞᱮ ᱦᱚᱸ ᱦᱚᱸᱜᱼᱚᱭ ᱥᱩᱨ ᱥᱩᱯᱩᱨ ᱠᱚᱨᱮᱱ ᱟᱨᱠᱤ ᱢᱤᱫ ᱵᱟᱨᱭᱟ ᱴᱚᱞᱟ ᱨᱮᱱ ᱠᱚᱲᱟ ᱠᱚ ᱱᱤᱭᱟᱹ᱾
ᱦᱚᱸ᱾ ᱦᱮᱸ ᱱᱚᱣᱟ ᱢᱟ ᱞᱟᱹᱠᱛᱤ ᱭᱟᱱ ᱜᱮᱭᱟ᱾
ᱦᱟᱹᱭ ᱞᱟᱹᱠᱛᱤ ᱭᱟᱠᱟᱱ ᱜᱮᱭᱟ ᱦᱟᱹᱭ ᱜᱚᱢᱠᱮ ᱛᱟᱦᱚᱞᱮ ᱩᱣᱱᱤ ᱱᱤ ᱱᱚᱜ ᱚᱭ ᱥᱟᱠᱨᱟᱛ ᱵᱚᱸᱜᱟ ᱠᱚ, ᱛᱟᱯᱚᱨᱮ ᱵᱟᱦᱟ ᱵᱚᱸᱜᱟ ᱠᱩ ᱢᱟᱱᱟᱣ ᱵᱟᱲᱟᱭ ᱜᱮᱭᱟ ᱯᱮ ᱛᱚ ᱵᱟᱝ?
ᱦᱮᱸ ᱥᱚᱨᱦᱟᱭ ᱵᱚᱸᱜᱟ ᱠᱚ ᱵᱟᱦᱟ ᱵᱚᱸᱜᱟ ᱠᱚᱦᱚᱸ ᱱᱟᱯᱟᱭ ᱛᱮ ᱜᱮ ᱱᱚᱛᱮ ᱦᱚᱸ ᱢᱟᱱᱟᱣ ᱦᱩᱭᱩᱜᱼᱟ᱾ ᱟᱫᱚ
ᱚᱱᱛᱮ ᱫᱚ ᱚᱠᱟ ᱠᱩ ᱪᱟᱸᱫᱚ ᱠᱚᱨᱮ ᱯᱮ ᱢᱟᱱᱟᱣ ᱛᱟᱵᱚᱱᱟ ᱱᱟᱦᱟᱜ?
ᱢᱟᱱᱮ ᱟᱵᱚ ᱫᱚ ᱱᱚᱻᱦᱸᱮᱥ ᱢᱟᱱᱮ ᱱᱚᱜᱼᱚᱭ ᱵᱟᱦᱟ ᱵᱚᱸᱜᱟ ᱫᱚ ᱱᱚᱜᱼᱚᱭ ᱰᱩᱞ ᱯᱩᱨᱱᱤᱢᱟ ᱠᱚᱛᱮ ᱥᱮ ᱵᱟᱝᱟ?
ᱦᱩᱸ, ᱦᱚᱭ ᱟᱞᱮ ᱫᱚ ᱱᱚᱣᱟ ᱟᱸᱻ ᱵᱟᱦᱟ ᱵᱚᱸᱜᱟ ᱨᱮᱜᱮ ᱞᱮ ᱢᱟᱱᱟᱣᱮᱜᱼᱟ᱾
ᱟᱨ ᱥᱟᱠᱨᱟᱛ ᱵᱚᱸᱜᱟ ᱩᱱ ᱥᱚᱢᱚᱭ ᱜᱮ?
ᱦᱮᱸ ᱥᱟᱠᱨᱟᱛ ᱵᱚᱸᱜᱟ ᱛᱟᱭᱱᱚᱢ᱾
ᱟᱪᱪᱷᱟ ᱟᱪᱪᱷᱟ᱾
ᱟᱨ ᱥᱚᱨᱚᱦᱟᱭ ᱵᱚᱸᱜᱟ ᱫᱚ ᱛᱤᱥ ᱯᱮ ᱢᱟᱱᱟᱣᱭᱮᱫ ᱛᱟᱹᱵᱩᱱᱟ ᱚᱱᱛᱮ ᱫᱚ?
ᱚᱸ ᱥᱚᱨᱚᱦᱟᱭ ᱵᱚᱸᱜᱟ ᱫᱚ ᱜᱚᱝᱠᱮ ᱦᱟᱱᱮ ᱨᱮᱭᱟᱲ ᱥᱤᱡᱤᱱ, ᱨᱟᱵᱟᱝ ᱫᱤᱱ᱾
ᱨᱮᱭᱟᱲ ᱥᱤᱢᱳᱱ ᱨᱮ, ᱦᱳᱭ ᱟᱞᱮ ᱫᱚ ᱱᱚᱛᱮ ᱫᱚ ᱵᱚᱸᱜᱟ ᱫᱚ ᱱᱟᱦᱟᱜ ᱱᱚᱜᱼᱚᱭ ᱠᱟᱛᱮᱜ ᱾ ᱥᱚᱨᱦᱟᱭ ᱵᱚᱸᱜᱟ
ᱟᱪᱪᱷᱟ ᱟᱪᱪᱷᱟ᱾
ᱟᱨ ᱚᱱᱛᱮ ᱢᱟ ᱛᱷᱚᱲᱟ ᱧᱚᱜ
ᱟᱸᱻ?
ᱚᱱᱛᱮ ᱫᱚ ᱛᱷᱚᱲᱟ ᱵᱤᱞᱟᱹᱢ ᱥᱮ ᱥᱚᱦᱚᱨᱟᱭ ᱵᱚᱸᱜᱟ ᱫᱚ?
ᱦᱚᱭ ᱛᱷᱚᱲᱟ ᱜᱟᱱ ᱵᱤᱞᱟᱹᱢ ᱧᱚᱜᱚᱜ ᱠᱟᱱ ᱛᱟᱞᱮᱭᱟ ᱦᱳᱭᱛᱳ ᱟᱯᱮ ᱥᱮᱱᱟᱜ ᱦᱤᱥᱟᱹᱵ ᱛᱮᱫᱚ᱾
ᱦᱩᱸ, ᱦᱳᱭ ᱡᱟᱦᱟᱸ ᱞᱮᱠᱟ ᱟᱵᱩ ᱥᱟᱱᱛᱟᱞᱤ ᱢᱟ ᱢᱮᱱᱟᱜᱼᱟ ᱥᱮ, ᱟᱵᱩᱣᱟᱜ ᱪᱟᱸᱫᱩ ᱞᱮᱠᱷᱟ ᱚᱱᱟ ᱞᱮᱠᱷᱟ ᱛᱮᱜᱮ, ᱟᱵᱩᱣᱟᱜ ᱦᱮᱸ ᱵᱚᱸᱜᱟ ᱵᱩᱨᱩ ᱢᱟ ᱢᱮᱱᱟᱜᱼᱟ᱾ ᱟᱫᱚ
ᱚᱱᱟ ᱞᱮᱠᱟ ᱛᱮᱜᱮ ᱱᱚᱛᱮ ᱫᱚ ᱥᱮᱫᱟᱭ ᱦᱟᱯᱲᱟᱢ ᱠᱚ ᱢᱟᱱᱟᱣ ᱟᱹᱜᱩ ᱠᱟᱜ ᱛᱮ
ᱚ ᱟᱪᱪᱷᱟ ᱟᱪᱪᱷᱟ, ᱟᱸ᱾ ᱟᱫᱚ ᱜᱚᱝᱠᱮ ᱟᱵᱮᱱ ᱫᱚ ᱪᱮᱫ ᱠᱚᱵᱮᱱ ᱪᱮᱠᱟ ᱵᱟᱲᱟᱭᱫᱟ? ᱱᱤ ᱢᱟᱱᱮ ᱯᱟᱲᱦᱟᱣ ᱵᱟᱲᱟᱜ ᱠᱟᱱ ᱜᱮᱭᱟ ᱵᱮᱱ ᱥᱮ ᱵᱮᱱ ᱵᱤᱡᱽᱱᱮᱥ ᱵᱟ ᱚᱱᱱᱚ ᱠᱤᱪᱷᱩ ᱞᱟᱭᱤᱱ ᱨᱮ ᱢᱮᱱᱟᱜ ᱵᱤᱱᱟ?
ᱱᱤᱛ ᱫᱚ ᱵᱟᱹᱱᱩᱜ ᱞᱤᱧᱟᱹ, ᱮᱸ ᱜᱷᱟᱨᱚᱡᱽ ᱠᱚ ᱨᱮᱱᱟᱜ ᱦᱳᱭ ᱳᱭ ᱪᱟᱹᱥᱤ ᱠᱟᱹᱢᱤ ᱠᱚ ᱨᱮ ᱟᱨ ᱱᱚᱜᱼᱚᱭ ᱯᱟᱲᱦᱟᱜ ᱞᱟᱠᱷ ᱨᱮ ᱜᱮ ᱢᱮᱱᱟᱜ, ᱯᱟᱲᱦᱟᱜ
ᱟᱫᱚ ᱜᱚᱝᱠᱮ ᱟᱯᱮ ᱥᱮᱜ ᱫᱚ ᱪᱮᱫ ᱢᱤᱰᱤᱭᱟᱢ ᱡᱟᱹᱥᱛᱤ ᱪᱟᱞᱟᱜ ᱠᱟᱱᱟ, ᱚᱱ ᱤᱝᱞᱤᱥ ᱢᱤᱰᱤᱭᱟᱢ, ᱥᱟᱱᱛᱟᱞᱤ ᱢᱤᱰᱤᱭᱟᱢ ᱥᱮ ᱵᱟᱝᱞᱟ ᱢᱤᱰᱤᱭᱟᱢ?
ᱦᱚᱸ ᱱᱚᱛᱮ ᱫᱚ ᱱᱟᱦᱟᱜ ᱮᱥᱟᱢᱤᱥ ᱢᱤᱰᱤᱭᱟᱢ ᱛᱮ ᱯᱟᱲᱦᱟᱣ ᱫᱚ ᱦᱩᱭᱩᱜ ᱠᱟᱱᱟ ᱱᱟᱦᱟᱜ, ᱟᱵᱚ ᱥᱟᱱᱛᱟᱞᱤ ᱢᱟ ᱱᱚᱜᱼᱚᱭ, ᱮᱸ ᱱᱚᱛᱮ ᱦᱚᱸ ᱥᱮᱞᱮᱫ ᱟᱠᱟᱱ ᱜᱮᱭᱟ᱾ ᱟᱫᱚ ᱱᱤᱛ ᱦᱟᱹᱵᱤᱡ ᱥᱚᱨᱠᱟᱨ ᱚᱱᱟ ᱜᱚᱝᱠᱮ ᱛᱟᱠᱚ ᱥᱮ ᱢᱟᱪᱮᱫ ᱫᱚ ᱮᱠᱷᱚᱱ ᱵᱟᱭ, ᱩᱫᱩᱜ ᱵᱟᱦᱟᱞ ᱠᱟᱜ ᱵᱚᱱᱟ ᱛᱚ᱾
ᱟᱪᱪᱷᱟ ᱟᱪᱪᱷᱟ ᱟᱪᱪᱷᱟ ᱟᱪᱪᱷᱟ᱾
ᱟᱫᱚ ᱚᱱᱟ ᱞᱮᱠᱟᱛᱮ ᱱᱤᱛ ᱫᱚ ᱮᱴᱟᱜ ᱵᱷᱟᱥᱟ ᱛᱮᱜᱮ ᱯᱟᱲᱦᱟᱣ ᱦᱟᱛᱟᱲ ᱦᱩᱭᱩᱜ ᱠᱟᱱᱟ᱾
ᱚ ᱟᱪᱪᱷᱟ ᱛᱟᱦᱞᱮ, ᱦᱤᱱᱫᱤ ᱛᱮᱜᱮ ᱟᱞᱮ ᱱᱚᱛᱮ ᱫᱚ ᱜᱚᱝᱠᱮ ᱵᱟᱝᱞᱟ ᱢᱤᱰᱤᱭᱟᱢ᱾ ᱵᱟᱝᱞᱟ ᱟᱨ ᱤᱝᱞᱤᱥ᱾ ᱤᱱᱟᱹ ᱜᱮ ᱪᱟᱞᱟᱣ ᱦᱟᱛᱟᱲᱚᱜ ᱠᱟᱱᱟ, ᱡᱟᱭᱜᱟ ᱡᱟᱭᱜᱟ ᱢᱟᱱᱮ ᱮᱦᱚᱵ ᱠᱟᱱ, ᱱᱚᱜᱼᱚᱭ ᱟᱵᱚᱣᱟᱜ ᱥᱟᱱᱛᱟᱞ ᱢᱤᱰᱤᱭᱟ ᱠᱚ ᱢᱟᱱᱮ ᱠᱚ ᱢᱮᱱ ᱦᱚᱪᱚᱭᱮᱫᱟ ᱟᱨᱠᱤ᱾
ᱦᱩᱸ᱾ ᱦᱳᱭ
ᱟᱫᱚ ᱜᱚᱝᱠ
ᱪᱮᱫ ᱱᱤᱛ ᱦᱟᱹᱵᱤᱡ ᱟᱵᱚᱣᱟᱜ ᱨᱟᱡᱽ ᱵᱷᱟᱥᱟ ᱢᱟ ᱟᱹᱣᱨᱤᱭᱟᱜᱼᱟ ᱛᱚ ᱚᱱᱟ ᱞᱮᱠᱟ ᱛᱮᱜᱮ ᱦᱮᱸ ᱜᱚᱴᱟ ᱯᱚᱱᱚᱛ ᱠᱤ ᱟᱵᱚᱣᱟᱜ ᱵᱷᱟᱥᱟ ᱛᱚ ᱱᱤᱛ ᱦᱟᱹᱵᱤᱡ, ᱵᱟᱝᱠᱚ ᱞᱟᱹᱜᱩ ᱩᱛᱟᱹᱨᱮᱫ ᱠᱟᱱᱟ᱾
ᱦᱳᱭ ᱢᱟᱱᱮ ᱩᱱᱠᱩ ᱫᱟᱫᱟ ᱛᱟᱠᱚ ᱜᱮ ᱦᱚᱯᱚᱱ ᱵᱟ ᱛᱟᱠᱚ ᱜᱮ ᱡᱟ ᱜᱮᱠᱚ ᱵᱟᱰᱟᱭᱟ ᱩᱱᱠᱩ ᱜᱮᱠᱚ ᱯᱟᱲᱦᱟᱣᱮᱫ ᱠᱟᱱᱟ ᱱᱤᱭᱟᱹ ᱠᱚᱨᱮ ᱫᱚ
ᱦᱩᱸ ᱥᱟᱱᱛᱟᱞᱤ ᱛᱮ ᱯᱟᱲᱦᱟᱣᱥ ᱵᱟᱝ ᱜᱚᱢᱠᱮ ᱚᱱᱛᱮ?
ᱯᱟᱲᱦᱟᱣ ᱜᱮ ᱢᱟᱱᱮ ᱜᱚᱝᱠᱮ ᱟᱹᱰᱤ ᱠᱚᱢ ᱜᱮᱭᱟ ᱟᱨᱠᱤ ᱡᱟ ᱜᱮᱠᱚ ᱵᱟᱰᱟᱭ ᱛᱟᱵᱚᱱᱟ ᱟᱨᱠᱤ
ᱟᱪᱷᱟ
ᱟᱫᱚ ᱵᱟᱹᱱᱩᱜᱼᱟ ᱛᱚ ᱤᱥᱠᱩᱞ ᱜᱮ ᱚᱱᱮ ᱯᱟᱨᱥᱚᱱᱟᱞ ᱫᱟᱫᱟ ᱛᱟᱠᱚ ᱦᱚᱯᱚᱱ ᱵᱟᱵᱟ ᱛᱟᱠᱚ ᱜᱮ ᱡᱩᱫᱤ ᱵᱟᱰᱟᱭ ᱠᱷᱟᱡ ᱩᱱᱠᱩᱠᱚ ᱪᱮᱪᱮᱜ ᱠᱟᱱᱟ ᱦᱟᱞᱠᱟ-ᱦᱟᱞᱠᱟ ᱠᱟᱹᱢᱤ ᱟᱨᱠᱤ
ᱦᱩᱸ ᱦᱮᱸ ᱱᱚᱛᱮ ᱦᱚᱸ ᱚᱱᱠᱟ ᱜᱮ ᱪᱟᱞᱟᱜ ᱠᱟᱱᱟ᱾ ᱱᱚᱛᱮ ᱦᱚᱸ ᱚᱱᱠᱟ ᱜᱮᱵᱚᱱ ᱯᱟᱲᱦᱟᱣᱮᱫ ᱠᱟᱱᱟ᱾
ᱟᱪᱷᱟ
ᱡᱟᱦᱟᱸ ᱟᱵᱚᱣᱟᱜ ᱟᱭᱩᱥᱮᱠ ᱵᱳᱰ ᱞᱮᱠᱟᱛᱮ ᱱᱚᱛᱮ ᱫᱚ ᱯᱟᱲᱦᱟᱣ ᱪᱟᱞᱟᱜ ᱠᱟᱱ ᱜᱮᱭᱟ ᱥᱟᱱᱛᱟᱞᱤ
ᱚ ᱟᱪᱷᱟ-ᱟᱪᱷᱟ ᱜᱚᱝᱠᱮ ᱛᱟᱨᱯᱚᱨᱮ ᱪᱟᱥᱵᱟᱥ ᱠᱚᱨᱮᱱᱟᱜ ᱠᱟᱹᱴᱤᱡ ᱵᱮᱱ ᱞᱟᱹᱭ ᱞᱮᱠᱷᱟᱡ ᱟᱹᱰᱤ ᱵᱟᱛᱨᱟᱣ ᱠᱚᱜᱼᱟ᱾ ᱟᱵᱮᱱᱟᱜ ᱛᱷᱚᱲᱟ ᱜᱟᱱ ᱪᱟᱥᱵᱟᱥ ᱨᱮ ᱮᱠᱥᱯᱨᱤᱭᱮᱱᱥ ᱢᱮᱱᱟᱜ ᱛᱟᱵᱮᱱᱟ᱾
ᱦᱮᱸ ᱟᱹᱰᱤ ᱵᱟᱰᱟᱭ ᱫᱚ ᱱᱟᱦᱟᱜ ᱟᱹᱞᱤᱧ ᱫᱚ ᱵᱟᱹᱱᱩᱜ ᱞᱤᱧᱟᱹ ᱟᱹᱞᱤᱧ ᱟᱹᱰᱤ ᱦᱚᱸ ᱵᱟᱹᱞᱤᱧ ᱥᱮᱬᱟ ᱟᱠᱟᱱᱟ ᱛᱚ ᱦᱮᱸ ᱤᱱᱟᱹ ᱡᱟᱜ-ᱜᱮ ᱧᱮᱞ ᱪᱮᱫ ᱵᱟᱲᱟ ᱞᱮᱠᱟᱛᱮᱜᱮ ᱢᱮᱱᱟᱜᱼᱟ᱾ ᱦᱮᱸ ᱱᱚᱛᱮ ᱢᱟ ᱟᱹᱰᱤ ᱜᱟᱱ ᱢᱟ ᱵᱟᱞᱮ ᱪᱟᱥᱟ᱾ ᱦᱮᱸ ᱟᱯᱮ ᱥᱮᱫ ᱠᱚᱜᱮ ᱪᱮᱫ ᱠᱚ ᱡᱤᱱᱤᱥ ᱯᱮ ᱪᱟᱥᱟ ᱱᱟᱦᱟᱜ᱾
ᱱᱚᱜᱼᱚᱭ ᱜᱚᱝᱠᱮ ᱦᱳᱲᱳ ᱪᱟᱣᱞᱮ ᱚᱱᱟ ᱪᱟᱣᱞᱮ ᱫᱚ ᱵᱟᱠᱚ ᱪᱟᱥᱫᱟ ᱦᱩᱲᱩ ᱠᱷᱚᱡ ᱜᱮ ᱪᱟᱣᱞᱮ ᱦᱩᱭᱩᱜ ᱠᱟᱱ ᱛᱟᱵᱚᱱᱟ ᱡᱚᱢ ᱠᱷᱟᱹᱛᱤᱨ ᱟᱨ ᱱᱚᱜᱼᱚᱭ ᱯᱟᱴᱟ ᱠᱚ ᱜᱩᱦᱩᱢ, ᱛᱩᱲᱤ ᱱᱤᱭᱟᱹ ᱠᱚᱜᱮ ᱟᱨ ᱥᱚᱵᱽᱡᱤ
ᱦᱮᱸ ᱦᱳᱭ ᱱᱚᱛᱮ ᱦᱚᱸ- ᱱᱚᱛᱮ ᱦᱚᱸ ᱟᱞᱮ ᱜᱷᱟᱨᱚᱸᱡᱽ ᱨᱮᱫᱚ ᱠᱷᱟᱹᱞᱤ ᱤᱱᱟᱹ ᱦᱳᱲᱳ ᱪᱟᱥ ᱦᱩᱭᱩᱜ ᱠᱟᱱᱟ ᱱᱤᱭᱟᱹ ᱥᱤᱡᱮᱱ ᱨᱮᱫᱚ ᱟᱨ ᱚᱱᱠᱟ ᱮᱴᱟᱜ ᱞᱟᱹᱴᱩ ᱪᱟᱥ ᱠᱚᱫᱚ ᱵᱟᱝ ᱦᱩᱭᱩᱜ ᱠᱟᱱᱟ ᱦᱮᱸ
ᱟᱪᱷᱟ
ᱱᱚᱛᱮ ᱫᱚ ᱢᱟᱱᱮ ᱛᱷᱚᱲᱟ ᱡᱟᱜᱟ ᱠᱚᱦᱚᱸ ᱛᱷᱚᱲᱟ ᱫᱚᱞᱦᱟ ᱡᱩᱢᱤ ᱠᱟᱱᱟ ᱛᱚ
ᱟᱪᱷᱟ-ᱟᱪᱷᱟ ᱜᱚᱝᱠᱮ ᱛᱟᱦᱚᱞᱮ ᱜᱚᱝᱠᱮ ᱟᱯᱮᱥᱮᱫ ᱯᱷᱚᱞ ᱪᱮᱫᱞᱮᱠᱟ ᱩᱞᱠᱩ ᱠᱟᱱᱴᱷᱟᱲ ᱠᱚ ᱠᱩᱫ ᱠᱚ ᱠᱷᱤᱡᱩᱨ ᱠᱚ ᱪᱮᱫᱼᱠᱟ?
ᱦᱮᱸ ᱱᱚᱛᱮ ᱫᱚ ᱠᱚᱢ ᱜᱮᱭᱟ ᱱᱟᱦᱟᱜ ᱵᱟᱝ ᱥᱟᱸᱜᱮᱭᱟ ᱱᱚᱛᱮ ᱫᱚ ᱚᱱᱟ ᱠᱚᱫᱚ ᱟᱯᱮ ᱥᱮᱫ ᱢᱟ ᱥᱟᱺᱜᱤᱧ ᱜᱮ ᱢᱮᱱᱟᱜᱼᱟ ᱚᱱᱟ ᱠᱚᱢᱟ ᱵᱟᱝ ᱦᱮᱸ
ᱟᱹᱰᱤ ᱥᱟᱸᱜᱮ ᱜᱮ
ᱦᱮᱸ ᱪᱟᱞᱟᱣ ᱵᱟᱲᱟᱜ ᱨᱮ ᱛᱷᱚᱲᱟ ᱧᱮᱞ ᱵᱟᱛᱚᱼᱟ ᱥᱩᱨ ᱠᱚᱨᱮ ᱱᱚᱛᱮ ᱠᱚᱢ ᱠᱚᱢ ᱜᱮᱭᱟ ᱤᱱᱟᱹᱜ ᱥᱟᱺᱜᱤᱧ ᱩᱱᱟᱜ ᱠᱚᱫᱚ ᱵᱟᱹᱱᱩᱜ ᱟᱱᱟ
ᱟᱪᱷᱟ ᱛᱟᱨᱯᱚᱨᱮ ᱜᱚᱝᱠᱮ ᱛᱟᱯᱚᱨᱮ ᱤᱭᱟᱹ ᱠᱚᱫᱚ ᱡᱩᱢᱤ ᱠᱚ ᱟᱨᱠᱤ ᱢᱟᱱᱮ ᱟᱵᱚᱣᱟᱜ ᱠᱷᱮᱛ- ᱵᱟᱹᱭᱦᱟᱹᱲ ᱢᱟᱱᱮ ᱥᱟᱯᱷᱟ-ᱥᱟᱹᱯᱷᱤ ᱦᱩᱭᱱᱟ ᱥᱮ ᱵᱟᱝ?
ᱦᱮᱸ ᱚᱱᱟ ᱠᱚ ᱥᱟᱯᱷᱟ-ᱥᱟᱹᱯᱷᱤ ᱦᱩᱭᱩᱜ ᱠᱟᱱᱟ᱾ ᱦᱮᱸ ᱱᱚᱛᱮ ᱫᱚ ᱮ ᱚᱱᱛᱮ ᱢᱟ ᱦᱟᱜ ᱫᱟᱨᱮ ᱵᱩᱨᱩ ᱠᱚ, ᱡᱟᱹᱥᱛᱤ ᱧᱚᱜ ᱜᱮᱭᱟ᱾ ᱥᱮ ᱠᱚᱢ ᱫᱷᱟᱨᱟ᱾ ᱜᱮᱭᱟ?
ᱦᱮ ᱫᱟᱨᱮ ᱵᱩᱨᱩ ᱠᱚ, ᱢᱮᱱᱟ-ᱜ ᱜᱮᱭᱟ᱾ ᱜᱚᱝᱠᱮ ᱱᱚ -ᱚᱭ ᱯᱩᱠᱷᱨᱤ ᱯᱟᱦᱟᱲ ᱠᱚᱛᱮ, ᱚᱵᱟ ᱠᱚ-ᱟ ᱠᱚ ᱢᱟᱱᱮ ᱜᱟᱡᱟᱲ ᱡᱩᱚᱢᱤ ᱜᱟᱡᱟᱲ ᱡᱟᱭᱜᱟ᱾ ᱚᱱᱟ ᱛᱮᱜᱮ ᱚᱱᱮ ᱵᱷᱟᱜᱟ-ᱣ ᱠᱟᱛᱮᱫ᱾ ᱵᱟᱜᱟᱱ ᱠᱚ, ᱮᱢ ᱮᱫᱟ ᱟᱨᱠᱤ
ᱦᱩᱸ᱾ ᱱᱚᱛᱮ ᱫᱚ, ᱚᱱᱠᱟ ᱡᱚᱢᱤ ᱫᱚ ᱱᱟᱜ᱾ ᱵᱟᱹᱱᱩᱜ-ᱟ᱾ ᱜᱚᱴᱟ ᱜᱮ ᱦᱩᱸ᱾
ᱦᱟᱸ᱾
ᱱᱚᱛᱮ ᱫᱚ, ᱥᱟᱯᱟᱭ ᱜᱮᱭᱟ᱾ ᱱᱟᱦᱟ-ᱜ
ᱚᱸᱻ ᱢᱟᱱᱮ ᱜᱚᱝᱠᱮ ᱟᱯᱮ ᱥᱮᱫ ᱫᱚ ᱪᱮᱫ᱾ ᱚᱱᱟ ᱵᱩᱨᱩ ᱫᱤᱥᱚᱢ
ᱴ
ᱟᱹᱞᱤᱧ ᱞᱤᱧ ᱢᱮᱱᱫᱟ᱾ ᱜᱚᱝᱠᱮ ᱟᱯᱮᱥᱮᱫ ᱫᱚ᱾ ᱵᱩᱨᱩ ᱫᱤᱥᱚᱢ ᱥᱮ ᱪᱮᱫ?
ᱵᱟᱝ ᱠᱟᱱᱟ᱾ ᱟᱞᱮᱥᱮᱨ ᱦᱚᱸ ᱵᱩᱨᱩ ᱫᱤᱥᱚᱢ ᱾ᱜᱚᱝᱠᱮ
ᱚᱸ
ᱟᱯᱮ ᱥᱮ?
ᱟᱞᱮ ᱥᱮᱫ ᱦᱚᱸ ᱜᱚᱝᱠᱮ ᱾ᱱᱤᱝᱠᱟ ᱥᱚᱢᱟᱱ ᱜᱮᱭᱟ ᱾ᱟᱨᱠᱤ ᱥᱚᱢᱚᱛᱚᱞ᱾
ᱦᱩᱸ᱾ ᱦᱳᱭ ᱱᱚᱛᱮ, ᱟᱞᱮ ᱥᱮᱫ ᱫᱚ᱾ ᱱᱚᱦᱟᱼᱜ᱾ ᱵᱷᱟᱹᱜᱮ ᱫᱷᱽᱟᱨᱟ ᱜᱮ᱾ ᱟᱹᱭᱠᱟᱹᱜ-ᱟ᱾ ᱱᱚᱛᱮ ᱫᱚ ᱵᱩᱨᱩ ᱫᱤᱥᱚᱢ᱾ ᱠᱚ ᱚᱱᱠᱟ ᱵᱟᱝ ᱠᱟᱱ ᱛᱮ ᱫᱟᱨᱮ ᱱᱟᱹᱲᱤ ᱠᱚ-ᱦᱚᱸ ᱢᱮᱱᱟ-ᱜ ᱜᱮᱭᱟ᱾ ᱱᱚᱛᱮ ᱦᱚᱭ ᱞᱚ-ᱞᱚ ᱠᱚᱦᱚᱸ᱾ ᱟᱹᱰᱤ ᱱᱟᱯᱟ-ᱭ ᱵᱩᱡᱷᱽᱟᱹᱜ-ᱟ᱾ ᱵᱚᱞᱮ
ᱟᱨ ᱫᱟᱜ ᱠᱚ ᱾ᱫᱟᱜ ᱡᱟᱹᱲᱤ ᱠᱚ ᱾ᱪᱮᱫ ᱠᱟ?
ᱦᱮᱸ᱾ ᱫᱟᱜ ᱡᱟᱹᱲᱤ ᱠᱚ-ᱦᱚᱸ ᱱᱟᱯᱟᱭ ᱜᱮᱭᱟ᱾ ᱱᱚᱛᱮ ᱫᱚ, ᱮᱠᱫᱚᱢ ᱵᱷᱟᱹᱜᱤ ᱜᱮ, ᱢᱮᱱᱟᱜ-ᱟ᱾
ᱞᱟᱦᱟ ᱠᱷᱚᱡ ᱜᱮ, ᱪᱮᱫ ᱫᱟᱜ ᱟᱵᱚᱱ ᱠᱟᱱᱭ ᱾ᱥᱮ ᱵᱟᱝ
ᱦᱮᱸ - ᱦᱮᱸ ᱱᱤᱭᱟᱹ ᱵᱟᱨ ᱫᱚ ᱱᱚᱭᱟ᱾ ᱱᱤᱭᱟᱹ ᱥᱟᱞ ᱫᱚ ᱞᱟᱦᱟ ᱠᱷᱚᱡᱽ ᱜᱮ ᱢ
ᱮ
ᱦᱮᱸ ᱚᱱᱟ ᱞᱮᱠᱟᱨᱮ, ᱱᱚᱛᱮ ᱫᱚ ᱱᱩᱜ ᱪᱟᱥᱚ-ᱜ ᱠᱟᱹᱢᱤ ᱥᱟᱰᱮ ᱟᱠᱟᱱᱟ ᱾ᱫᱟᱨᱮ ᱠᱚᱼᱫᱚ ᱨᱚᱦᱚᱭ ᱵᱟᱲᱟᱭᱮᱫ ᱠᱟᱱᱟ᱾ ᱟᱫᱚ ᱟᱞᱮ ᱛᱷᱚᱲᱟᱞᱮ, ᱵᱤᱞᱳᱢᱚ ᱧᱜ ᱠᱟᱱᱟ᱾ ᱥᱟᱨᱮᱡ ᱠᱚ-ᱫᱚ ᱠᱚ, ᱨᱚᱦᱚᱭ ᱵᱟᱲᱟᱭᱮᱫ ᱠᱟᱱᱟ᱾ ᱛᱤᱱᱟᱹᱜ᱾ ᱛᱤᱱᱟᱹᱜ ᱥᱟᱸᱜᱤᱧ ᱯᱮ, ᱨᱚᱦᱚᱭ ᱵᱟᱲᱟ-ᱭ ᱠᱟᱱᱟ᱾
ᱟᱞᱮ ᱫᱚ ᱜᱚᱝᱠᱮ, ᱦᱚᱸᱜᱼᱚᱭ ᱠᱮᱵᱚᱞ ᱠᱚ, ᱟᱞᱮ ᱟᱞᱮᱫᱚ ᱜᱚᱝᱠᱮ ᱱᱟ-ᱚᱭ ᱠᱮᱵᱟᱞ ᱠᱚ ᱢᱟᱱᱮ ᱥᱟᱯᱷᱟ ᱥᱟᱹᱯᱷᱤ ᱫᱷᱽᱩᱨᱟᱳ ᱦᱩᱭᱩᱜ ᱠᱟᱱᱟ᱾ ᱟᱨᱠᱤ ᱟᱹᱣᱲᱤ ᱠᱚ ᱫᱷᱩᱨᱲᱟᱹᱜ-ᱟ᱾ ᱫᱷᱩᱨᱟᱹ ᱟᱠᱚ ᱠᱚ ᱢᱚᱴᱟ-ᱢᱩᱴᱤ ᱫᱚᱥ ᱫᱤᱱ ᱵᱷᱤᱛᱨᱤ ᱨᱮᱜᱮ, ᱜᱚᱝᱠᱮ ᱠᱚ ᱮᱦᱚᱵᱚᱜ-ᱟ᱾
ᱚᱸ
ᱟᱨ ᱟᱯᱮ ᱥᱮᱫ ᱢᱟ ᱾ᱛᱷᱚᱲᱟ ᱜᱟᱱ ᱞᱮᱴ ᱧᱚᱜ-ᱟ᱾ ᱦᱮᱸ ᱵᱟᱝ ᱜᱚᱝᱠᱮ
ᱦᱮᱸ ᱟᱞᱮ ᱜᱷᱟᱨᱚᱸᱡᱽ ᱨᱮᱱᱟᱜ ᱫᱚ᱾ ᱛᱷᱚᱲᱟ ᱞᱮᱴ ᱧᱚᱜᱚᱜ-ᱟ᱾ ᱥᱮ ᱫᱮᱨᱤ ᱧᱚᱜᱚᱜ-ᱟ᱾ ᱟᱨ ᱢᱮᱱᱠᱷᱟᱱ ᱥᱟᱨᱮᱡ ᱠᱚ-ᱫᱚ ᱠᱚ ᱨᱚᱦᱚᱭ ᱵᱟᱲᱟᱭᱟ ᱾ᱤᱱᱟᱹ ᱛᱮᱜᱮ, ᱡᱟᱹᱥᱛᱤ ᱫᱚᱞᱦᱟ ᱧᱚᱜ ᱠᱚᱨᱮᱱ ᱫᱚ
ᱦᱮᱸ᱾
ᱩᱱᱠᱩ ᱠᱚ-ᱫᱚ ᱠᱚ ᱨᱚᱦᱚᱭ ᱾ ᱤᱱᱟᱹ ᱛᱮᱜᱮ ᱠᱚ ᱨᱚᱦᱚᱭ-ᱟ᱾
ᱠᱟᱴ-ᱠᱚᱢ ᱪᱮᱫ ᱞᱮᱠᱟ ᱾ᱟᱯᱮᱥᱮᱫ?
ᱦᱳᱭ ᱜᱚᱝᱠᱮ ᱟᱞᱮ ᱥᱮᱫ ᱫᱚ, ᱠᱟᱡᱟᱠ ᱢᱮᱱᱟ-ᱜ ᱠᱚᱣᱟ ᱾ᱠᱟᱴᱠᱚᱢ ᱦᱮᱸ᱾ ᱥᱟᱸᱜᱮ ᱜᱮ, ᱢᱮᱱᱟᱜ-ᱟ ᱾ᱦᱮᱸ- ᱦᱮᱸ᱾ ᱟᱞᱮ ᱥᱩᱨᱜᱮ᱾ ᱜᱟᱰᱟ ᱱᱟᱞᱟ ᱠᱚ, ᱢᱮᱱᱟᱜ-ᱟ᱾
ᱟᱪᱪᱷᱟ ᱟᱪᱪᱷᱟ ᱜᱚᱝᱠᱮ ᱱᱚᱛᱮ ᱢᱟ ᱦᱮᱸ ᱦᱮᱸ ᱱᱮᱛᱮ ᱫᱚ ᱠᱚᱢ ᱜᱮᱭᱟ ᱠᱚ ᱜᱚᱝᱠᱮ
ᱟ ᱚᱱᱛᱮ ᱫᱚ ᱠᱚᱢ ᱜᱮᱭᱟ ᱠᱚ ᱟᱞᱮ ᱥᱮᱫ ᱫᱚ ᱮᱫᱚᱢ ᱩᱸ ᱟᱞᱮ ᱢᱟ ᱚᱱᱮ ᱜᱟᱹ ᱜᱟᱰᱟ ᱨᱮᱜᱮᱞᱮ ᱩᱢ ᱩᱢ ᱱᱟᱲᱠᱟ ᱮᱸ ᱥᱩᱨ ᱜᱮᱭᱟ
ᱟᱪᱪᱷᱟ
ᱦᱟᱹᱠᱩ ᱠᱚ ᱠᱟᱴᱠᱚᱢ ᱠᱚ ᱨᱚᱠᱚᱡ ᱠᱚ ᱡᱚᱢ ᱫᱚ ᱥᱩᱵᱤᱫ ᱱᱚᱛᱮ ᱫᱚ
ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱜᱚᱝᱠᱮ ᱜᱟᱨᱢᱟᱨᱟᱣ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱚᱱᱛᱮᱱᱟᱜ
ᱟᱪᱪᱷᱟ ᱟᱪᱪᱷᱟ ᱢᱟ ᱱᱚᱠᱟ ᱜᱮ ᱠᱚᱞ ᱵᱟᱲᱟᱭ ᱵᱮᱱ ᱦᱟᱸᱜ
ᱟᱪᱪᱷᱟ ᱴᱷᱤᱠ ᱜᱮᱭᱟ ᱜᱚᱝᱠᱮ ᱦᱮᱸ ᱯᱟᱨᱥᱚᱱᱟᱞ ᱞᱤᱧ ᱦᱚᱣᱟᱴᱥᱟᱯ ᱵᱮᱱᱟ ᱦᱟᱸᱜ ᱦᱮᱸ
ᱴᱷᱤᱠ ᱴᱷᱤᱠ
ᱡᱚᱦᱟᱨ ᱛᱟᱦᱚᱞᱮ ᱛᱤᱠᱤᱱ ᱡᱚᱦᱟᱨ
ᱦᱳᱭ ᱡᱚᱦᱟᱨ ᱡᱚᱦᱟᱨ